ᱦᱮᱞᱳ᱾
ᱦᱟ ᱜᱚᱢᱠᱮ ᱡᱚᱦᱟᱨ ᱡᱚᱦᱟᱨ᱾
ᱦᱮᱸ ᱜᱚᱢᱠᱮ ᱡᱚᱦᱟᱨ ᱜᱮ ᱾
ᱪᱮᱫ ᱵᱮᱱ ᱾ ᱪᱤᱠᱟᱭᱮᱫᱟ?
ᱪᱮᱫ ᱦᱚᱸ ᱪᱮᱠᱟ ᱫᱚ ᱵᱟᱝ ᱚᱲᱟᱜ ᱠᱚᱨᱮ ᱜᱮ᱾ ᱟᱹᱵᱤᱱ ᱜᱮ ᱪᱮᱫ ᱠᱚ ᱵᱮᱱ ᱪᱤᱠᱟᱹ ᱵᱟᱲᱟᱭᱮᱫᱟ?
ᱟᱹᱞᱤᱧ ᱦᱚᱸ ᱚᱲᱟᱜ ᱠᱚᱨᱮ ᱜᱮ ᱠᱟᱹᱴᱤᱡ ᱡᱤᱨᱟᱹᱣ ᱵᱟᱲᱟ ᱦᱩᱭ ᱟᱠᱟᱱᱟ᱾
ᱜᱚᱢᱠᱮ ᱫᱟᱜ ᱡᱟᱹᱲᱤ ᱠᱚ ᱪᱮᱫᱞᱮᱠᱟ ᱛᱤᱱ ᱫᱟᱹᱨᱤᱡ ᱮᱱᱟ?
ᱪᱮᱫ ᱵᱮᱱ ᱢᱮᱱ ᱮᱫᱟ?
ᱢᱮᱱᱫᱟ ᱞᱤᱧ ᱫᱟᱜ ᱡᱟᱹᱲᱤ ᱠᱚ ᱪᱮᱫ ᱞᱮᱠᱟ ᱦᱩᱭᱱᱟ ᱚᱱᱛᱮ?
ᱦᱚ ᱫᱟᱜ ᱡᱟᱹᱲᱤ ᱠᱚᱫᱚ ᱱᱟᱦᱟᱜ ᱢᱟᱲᱟᱝᱼ ᱮ ᱫᱟᱜ ᱵᱟᱲᱟ ᱞᱮᱫᱼᱟ ᱱᱤᱛᱚᱜ ᱫᱚ ᱠᱟᱹᱴᱤᱡ ᱥᱤᱛᱩᱝ᱾ ᱠᱟᱭ ᱵᱟᱨᱯᱮ ᱫᱤᱱ ᱠᱷᱚᱱ ᱛᱚ ᱥᱤᱛᱩᱝ᱾ ᱮᱠᱷᱟᱱᱛᱮ ᱢᱟᱱᱮ ᱡᱟᱦᱟᱸ ᱤᱭᱟᱹ ᱠᱚᱫᱚ ᱪᱟᱥᱵᱟᱥ ᱠᱚ ᱠᱟᱹᱢᱤ ᱠᱚ᱾ ᱫᱚ ᱱᱟᱦᱟᱜ ᱵᱟᱝ ᱦᱩᱭ ᱦᱟᱛᱟᱲ ᱟᱠᱟᱱᱟ᱾
ᱦᱮᱸ ᱵᱤᱞᱚᱢ ᱤᱫᱤᱜ ᱠᱟᱱᱟ ᱵᱟᱝ?
ᱦᱳᱭ ᱵᱤᱞᱚᱢ ᱤᱫᱤᱜ ᱠᱟᱱᱟ᱾ ᱟᱨ ᱚᱱᱛᱮ ᱪᱮᱫ ᱞᱮᱠᱟ?
ᱱᱚᱛᱮ, ᱱᱚᱛᱮ ᱢᱟ ᱦᱟᱜ ᱫᱟᱜ ᱮᱫᱟᱭ ᱟᱨᱦᱚᱸ ᱠᱷᱟᱹᱰᱤ ᱠᱷᱟᱹᱱᱤ ᱥᱤᱛᱩᱝᱼᱮᱜ ᱟᱭ᱾ ᱟᱨ ᱠᱷᱟᱹᱱᱤ ᱜᱮ ᱫᱟᱜ ᱮᱫᱟᱭ ᱚᱱᱮ ᱚᱱᱠᱟ ᱢᱟᱱᱮ ᱯᱷᱟᱠᱟ ᱜᱚᱫ ᱫᱟᱭ ᱢᱤᱫ ᱜᱷᱟᱹᱲᱤᱡ᱾ ᱟᱨ ᱦᱚᱸ ᱫᱟᱜ ᱫᱟᱭ ᱠᱟᱱᱮ ᱪᱟᱹᱞᱩᱣᱟᱠᱟᱜ ᱠᱟᱭ ᱚᱞᱴᱟᱨᱱᱮᱴ᱾
ᱴᱷᱤᱠ᱾
ᱦᱮᱸ᱾ ᱟᱵᱚ ᱛᱟᱦᱚᱞᱮ ᱱᱚᱛᱮ ᱪᱟᱥ ᱵᱟᱥ ᱠᱚᱫᱚ ᱛᱤᱱᱟᱹᱜ ᱜᱟᱱ ᱯᱮ ᱥᱟᱹᱨᱫᱤ ᱤᱫᱤᱠᱟᱜᱼᱟ ᱥᱮ ᱟᱹᱨᱤ ᱯᱮ ᱨᱚᱦᱚᱭ ᱜᱮᱭᱟ?
ᱠᱟᱹᱴᱤᱡ ᱪᱟᱥ ᱵᱟᱥ ᱠᱚᱫᱚ ᱢᱮᱱ ᱜᱟᱱᱚᱜᱚᱜᱼᱟ᱾ ᱫᱟᱜ ᱠᱚ ᱵᱟᱝᱛᱮ ᱠᱟᱹᱢᱤ ᱠᱚ ᱫᱚ ᱵᱟᱨᱟᱵᱟᱹᱨᱤ ᱞᱮᱠᱟ ᱪᱟᱞᱟᱜ ᱠᱟᱱᱟ᱾ ᱟᱨ ᱱᱤᱛᱳᱜ ᱫᱟᱜ ᱠᱚ ᱦᱮᱡ ᱞᱮᱱ ᱠᱷᱟᱱ ᱥᱟᱨᱮᱡ ᱠᱚ ᱟᱨ ᱠᱟᱹᱢᱤ ᱠᱚᱫᱚ ᱞᱟᱦᱟ ᱤᱫᱤᱜᱼᱟ᱾
ᱦᱩᱸ᱾
ᱨᱚᱦᱚᱭ ᱠᱚᱜᱮ
ᱦᱮ ᱛᱟᱦᱮ ᱛᱚᱲᱟ ᱠᱚᱫᱚ ᱜᱟᱱ ᱠᱟᱱᱟ ᱥᱮ ᱵᱟᱝ ᱨᱚᱦᱚᱭ ᱞᱮᱠᱟ ᱛᱟᱦᱞᱮ ᱚᱠᱟ ᱞᱮᱠᱟ?
ᱦᱳᱭ ᱡᱚᱢ ᱜᱟᱱᱚᱜ ᱞᱮᱠᱟ ᱫᱚ ᱱᱟᱦᱟᱜ ᱪᱟᱥ ᱦᱩᱭ ᱠᱟᱱ ᱜᱮᱭᱟ ᱦᱩᱭ ᱫᱚ᱾
ᱦᱮᱸᱻᱛᱚ ᱦᱸ ᱛᱟᱦᱚᱞᱮ ᱫᱟᱜ ᱢᱚᱛᱚ ᱦᱚᱸ ᱵᱟᱝ ᱫᱟᱜ ᱟᱠᱟᱱᱟ ᱱᱤᱛᱚᱜ ᱢᱟ ᱛᱟᱦᱞᱮᱼᱼ ᱪᱟᱥ ᱠᱷᱚᱱ ᱵᱤᱞᱚᱢ ᱠᱟᱱᱟ ᱛᱟᱦᱮ ᱛᱟᱦ ᱵᱟᱝ?
ᱦᱳᱭ,
ᱛᱟᱦᱞᱮ ᱚᱱᱠᱟ ᱚᱱᱠᱟ ᱢᱚᱴᱚᱨ ᱢᱤᱱᱤᱭ ᱵᱟᱠᱷᱟᱱ ᱡᱟᱦᱟᱸ ᱥᱟᱥ ᱵᱚᱱ ᱢᱮᱛᱟᱜ ᱠᱟᱱ ᱫᱚᱼᱼ ᱵᱟᱠᱷᱟᱱ ᱠᱮᱱᱮᱞ ᱠᱚᱨᱮ ᱠᱚᱱᱱ ᱵᱮᱵᱚᱥᱛᱷᱟ ᱫᱚ ᱵᱟᱹᱱᱩᱜ ᱟᱠᱟᱫᱟ ᱥᱩᱵᱤᱫᱷᱟ ᱠᱚᱼᱼ
ᱦᱮᱸ ᱱᱚᱛᱮ ᱫᱚ ᱡᱟᱜᱟ ᱱᱟᱣᱟ ᱡᱟᱭᱜᱟ ᱠᱟᱱ ᱛᱟᱭᱟ ᱢᱟᱱᱮ ᱡᱟᱦ ᱥᱚᱨᱠᱟᱨ ᱥᱮᱡ ᱠᱷᱚᱡᱼᱼ ᱠᱮᱱᱮᱞ ᱥᱮ ᱱᱚᱝ ᱠᱟᱱᱟᱜ ᱤᱭᱟᱹ ᱠᱚᱫᱚ ᱟᱜ ᱵᱟᱝ ᱵᱮᱵᱚᱥᱛᱷᱟ ᱵᱟᱝ ᱦᱩᱭ ᱠᱟᱱᱟ᱾ ᱟᱫᱚ ᱥᱩᱠᱥᱚᱱ ᱠᱚ ᱵᱟᱝ ᱦᱮᱡ ᱠᱟᱱ ᱛᱟᱦᱮᱱᱟᱼᱼ ᱛᱮ ᱚᱱᱟ ᱠᱚ ᱠᱟᱹᱢᱤ ᱠᱚ ᱟᱫᱚ ᱵᱟᱭ ᱠᱚᱨᱟᱣ ᱠᱟᱱᱟ ᱟᱫᱚᱼᱼ ᱟᱻ ᱫᱤᱱ ᱫᱤᱱ ᱛᱮ ᱱᱟᱦᱟᱜ ᱦᱩᱭᱩᱜᱼᱟ ᱚᱱᱟ ᱠᱚᱦᱚᱸ ᱠᱮᱱᱮᱞ ᱠᱚᱦᱚᱸ ᱵᱚᱱ ᱵᱮᱱᱟᱣᱟ᱾ ᱟᱫᱚ ᱱᱤᱛᱳᱜ ᱫᱚ ᱥᱮᱨᱢᱟ ᱫᱟᱜᱼᱼ ᱠᱚᱛᱮ ᱜᱮ ᱵᱚᱞᱮ ᱪᱟᱥ ᱵᱟᱥ ᱠᱚᱫᱚ ᱞᱮ ᱠᱟᱹᱢᱤ ᱠᱟᱱᱟ᱾
ᱦᱟᱸᱻ ᱢᱟᱱᱮ ᱛᱟᱦᱚᱞᱮ ᱥᱮᱨᱢᱟ ᱫᱟᱜ ᱛᱮ ᱠᱷᱟᱱ ᱪᱟᱥ ᱠᱚᱫᱚ ᱢᱟᱱᱮᱼᱼ ᱥᱤᱡᱤᱱ ᱨᱮ ᱵᱟᱨ ᱵᱮᱲᱟ ᱜᱮᱯᱮ ᱪᱟᱥ ᱜᱮᱭᱟ ᱥᱮ ᱤᱱᱠᱟᱹ ᱢᱤᱫ ᱫᱷᱟᱣ ᱜᱮ ᱪᱮᱞᱮᱠᱟ?
ᱦᱮᱸᱻ ᱪᱟᱥ ᱠᱚᱫᱚ ᱥᱤᱡᱮᱱ ᱨᱮ ᱢᱟ ᱥᱤᱡᱮᱱ ᱛᱟᱦᱮᱱ ᱜᱮᱭᱟ ᱡᱮᱞᱮᱠᱟ ᱱᱤᱛᱟᱜ ᱚᱠᱛᱚ ᱨᱮᱼᱼ ᱟᱨ ᱦᱚᱸ ᱟᱫᱚᱢ ᱜᱚᱴᱟ ᱫᱚ ᱵᱟᱝ ᱵᱚᱞᱮ ᱡᱟᱭᱜᱟ ᱡᱟᱭᱜᱟ ᱠᱚᱨᱮ ᱫᱚ ᱢᱟᱱᱮ ᱚᱱᱠᱟ ᱟᱱᱮᱼᱼ ᱵᱟᱨ, ᱵᱟᱨ ᱫᱚᱢ ᱦᱚᱸ ᱵᱚᱪᱷᱚᱨ ᱨᱮᱼᱼ ᱠᱚ ᱪᱟᱥᱮᱫ ᱠᱟᱱ ᱜᱮᱭᱟ ᱦᱩᱲᱩ ᱠᱚ᱾
ᱦᱮᱸᱻ ᱚᱱᱟᱞᱤᱧ ᱫᱚᱯᱷᱟ ᱜᱮᱯᱮ ᱪᱟᱥ ᱜᱮᱭᱟ ᱱᱤᱭᱟᱹ ᱱᱤᱭᱟᱹᱼᱼ
ᱦᱮᱸ ᱢᱤᱫ ᱫᱚᱯᱷᱟ ᱜᱮ ᱦᱳᱭ, ᱦᱩᱲᱩ ᱪᱟᱥ ᱫᱚ ᱢᱤᱫ ᱫᱚᱢ ᱜᱮᱞᱮ ᱪᱟᱥᱟ᱾
ᱟᱨ ᱚᱱᱠᱟᱱᱟᱜ ᱡᱟᱦᱱᱟᱜ ᱚᱱᱟ ᱥᱤᱛᱩᱝ ᱥᱚᱢᱚᱭ ᱟᱹᱰᱤ ᱠᱤᱪᱷᱩ ᱜᱮᱛᱚ ᱚᱱᱮ ᱪᱮᱫ ᱠᱚ ᱞᱟᱹᱭᱟ ᱜᱩᱦᱩᱢ ᱠᱚ ᱪᱟᱥ ᱜᱮᱭᱟ ᱡᱚᱱᱚᱰᱨᱟ ᱠᱚ᱾ ᱚᱱᱮ ᱠᱷᱚᱥᱞᱟ ᱛᱩᱲᱤ ᱚᱱᱠᱟ ᱱᱟᱜ᱾
ᱦᱮᱸᱻ ᱱᱚᱣᱟ ᱠᱚ ᱦᱩᱲᱩ ᱠᱚ ᱪᱟᱥ ᱠᱮᱛᱮᱫ ᱢᱟ ᱦᱩᱲᱩ ᱪᱟᱥᱼᱼ ᱵᱟᱫ ᱟᱨ ᱮᱴᱟᱜᱼᱟ ᱚᱱᱠᱟᱱᱟᱜ ᱪᱟᱥ ᱢᱮᱱᱟᱜᱼᱟ᱾ ᱡᱟᱦᱟᱸ ᱫᱚ ᱠᱷᱫᱮ ᱢᱮᱱᱟᱜᱼᱟ ᱜᱩᱦᱩᱢ ᱢᱮᱱᱟᱜᱼᱟ ᱡᱚᱱᱼᱼ ᱨᱟ ᱢᱮᱱᱟᱜᱼᱟ ᱱᱚᱛᱮ ᱵᱟᱲᱜᱮ ᱠᱚᱨᱮ ᱟᱨᱦᱚᱸᱼᱼ ᱟᱹᱞᱩ ᱵᱮᱸᱜᱟᱲ ᱠᱚᱵᱤ ᱠᱚ ᱡᱷᱤᱸᱜᱟᱹ ᱠᱚ ᱠᱟᱨᱞᱟ ᱠᱚᱼᱼ ᱚᱱᱟ ᱠᱚᱦᱚᱸ ᱪᱟᱥ ᱠᱚᱫᱚ ᱪᱟᱥᱚᱜ ᱠᱟᱱ ᱜᱮᱭᱟ ᱢᱟᱹᱨᱤᱪ ᱠᱩᱦᱚᱸᱼᱼ
ᱦᱩᱸ ᱦᱩᱸ ᱦᱛᱭ ᱛᱚᱼᱼ ᱛᱟᱦᱞᱮ ᱚᱱᱟ ᱥᱚᱵᱡᱤ ᱪᱟᱥ ᱠᱚᱫᱚ ᱦᱟᱸᱜ ᱚᱱᱟ ᱡᱚᱢ ᱵᱟᱠᱷᱟᱨ ᱜᱮ ᱚᱲᱟᱜ ᱠᱚᱨᱮ ᱥᱮ ᱠᱤᱨᱤᱧ ᱟᱠᱷᱨᱤᱧ ᱡᱟᱦᱟᱸ ᱦᱟᱴᱼᱼ ᱠᱚᱨᱮ ᱠᱚ ᱤᱭᱟᱹ ᱜ ᱤᱫᱤ ᱵᱟᱲᱟᱭ ᱜᱚ ᱚᱱᱠᱟᱮ ᱞᱮᱠᱟ?
ᱦᱮᱸ ᱦᱮᱸ ᱱᱚᱣᱟ ᱠᱚ ᱪᱟᱥ ᱫᱚ ᱟᱫᱚᱢ ᱫᱚ ᱮᱱᱛᱮ ᱚᱠᱟ ᱠᱚᱫᱚ ᱮᱱᱛᱮ ᱢᱟᱱᱮ ᱚᱲᱟᱜ ᱨᱮ ᱡᱚᱢ ᱞᱟᱹᱜᱤᱫ ᱦᱚᱸ ᱠᱟᱱ ᱜᱮᱭᱟ᱾ ᱥᱟᱶᱛᱮ ᱥᱟᱨᱮᱡᱼᱼ ᱛᱤᱱᱟᱹᱜ ᱵᱚᱞᱮ ᱚᱱᱟ ᱠᱚᱫᱚ ᱟᱠᱷᱨᱤᱧ ᱞᱟᱹᱜᱤᱫ ᱦᱚᱸ ᱵᱚᱞᱮ ᱵᱟᱡᱟᱨ ᱛᱮ ᱤᱫᱤ ᱦᱩᱭᱩᱜ ᱠᱟᱱ ᱜᱮᱭᱟ ᱟᱨ ᱵᱟᱡᱟᱨ ᱠᱷᱚᱱ ᱟᱹᱠᱷᱨᱤᱧ ᱠᱟᱛᱮ ᱢᱤᱫᱼ ᱵᱟᱨ ᱯᱚᱭᱥᱟ ᱠᱚ ᱦᱩᱭᱩᱜ ᱠᱟᱱᱟ
ᱢᱟᱱᱮ ᱚᱲᱟᱜ ᱥᱮᱫ ᱦᱚᱸ ᱵᱟᱡᱟᱨ ᱠᱚ ᱥᱮᱫ ᱦᱚᱸ ᱟᱹᱠᱷᱨᱤᱧ ᱵᱟᱲᱟ ᱠᱟᱛᱮ ᱢᱟᱱᱮ ᱠᱟᱹᱴᱤᱡ ᱠᱟᱹᱣᱰᱤ ᱢᱩᱨᱟᱹᱭ ᱠᱚ ᱫᱚᱦᱚ ᱡᱟᱣᱨᱟᱠᱟᱜ ᱵᱟᱝ
ᱦᱟᱯᱮᱱ ᱫᱤᱱ ᱠᱟᱞ ᱨᱮ ᱡᱩᱫᱤ ᱠᱟᱹᱣᱰᱤ ᱞᱟᱜᱟᱜ ᱜᱮᱭᱟ ᱟᱨ ᱞᱟᱜᱟᱜ ᱜᱮᱭᱟ ᱱᱤᱛᱚᱜ ᱡᱟ ᱡᱮᱱᱟᱨᱮᱥᱚᱱ ᱠᱟᱱᱟ ᱦᱟᱸᱜ ᱚᱱᱟ ᱦᱤᱥᱟᱹᱵ ᱛᱮᱢᱟ ᱠᱟᱹᱣᱰᱤ ᱠᱚ ᱢᱟᱱᱮ ᱛᱟᱦᱮᱸ ᱫᱚ ᱟᱹᱰᱤ ᱜᱮ ᱞᱟᱹᱠᱛᱤᱭᱟ
ᱴᱷᱤᱠ ᱠᱟᱹᱣᱰᱤ ᱵᱮᱜᱚᱨ ᱛᱮᱢᱟ ᱡᱟᱦᱟᱱᱟᱜ ᱠᱟᱹᱢᱤ ᱢᱟ ᱵᱟᱝ ᱞᱟᱦᱟᱜ ᱜᱮᱭᱟ ᱚᱱᱟᱛᱮ ᱠᱟᱹᱣᱰᱤ ᱦᱚᱸ ᱟᱹᱰᱤ ᱠᱟᱹᱣᱰᱤ ᱞᱟᱹᱜᱤᱫ ᱛᱮ ᱡᱟᱦᱟᱸ ᱜᱮ ᱵᱚᱞᱮ ᱨᱚᱡᱽᱜᱟᱨ ᱢᱟ ᱡᱟᱹᱨᱩᱲ ᱵᱚᱱ ᱜᱮᱭᱟ ᱯᱚᱭᱥᱟ
ᱦᱮᱸ ᱦᱮᱸ
ᱠᱤᱪᱨᱤᱡ ᱠᱷᱟᱹᱰᱩᱣᱟᱹᱜ ᱠᱚ ᱥᱮ ᱵᱩᱞᱩᱝ ᱥᱩᱱᱩᱢ ᱠᱚ ᱚᱲᱟᱜ ᱠᱚᱨᱮ ᱡᱚᱲ ᱯᱟᱲᱟᱜ ᱠᱟᱱᱟ ᱟᱨ ᱮᱢᱟᱱ ᱛᱮᱭᱟᱜ ᱢᱟᱱᱮ ᱡᱟᱦᱟᱱᱟᱜ ᱛᱮᱜᱮ ᱵᱟᱡᱟᱨ ᱠᱷᱚᱱ ᱡᱮᱞᱮᱠᱟ ᱱᱤᱛᱚᱜ ᱠᱟᱨᱮᱱᱴ ᱠᱚ ᱛᱟᱦᱮᱱ ᱠᱷᱟᱡ ᱚᱲᱟᱜ ᱨᱮ ᱠᱟᱨᱮᱱᱴ ᱠᱚ ᱢᱟᱱᱮ ᱨᱤᱪᱟᱨᱡᱽ ᱠᱟᱨᱮᱱ ᱦᱚᱸ ᱨᱤᱪᱟᱨᱡ ᱡᱟᱹᱨᱩᱲ ᱠᱟᱱᱟ ᱥᱮ ᱵᱚᱞᱮ ᱵᱚᱞ ᱠᱚ ᱯᱷᱮᱱ ᱠᱚ ᱮᱢᱟᱱ ᱛᱮᱭᱟᱜ ᱠᱚ ᱵᱚᱞᱮ ᱯᱚᱭᱥᱟ ᱛᱮᱜᱮ ᱠᱤᱨᱤᱧ ᱟᱹᱜᱩ ᱢᱟ ᱡᱟᱹᱨᱩᱲ ᱠᱟᱱᱟ ᱱᱚᱛᱮ ᱡᱟᱦᱟᱱᱟᱜ ᱟᱠᱷᱨᱤᱧ ᱠᱟᱛᱮᱫ ᱜᱮ ᱵᱚᱞᱮ ᱚᱱᱟ ᱠᱚᱫᱚ ᱠᱤᱨᱤᱧ ᱠᱚ ᱦᱩᱭᱩᱜ ᱠᱟᱱᱟ
ᱟᱪᱪᱷᱟ ᱛᱟᱦᱞᱮ ᱚᱱᱛᱮ ᱩᱱᱠᱩ ᱡᱤᱵᱽᱡᱚᱱᱛᱩ ᱥᱤᱢ ᱥᱩᱠᱨᱤ ᱢᱮᱨᱚᱢ ᱰᱟᱝᱨᱤ ᱠᱚ ᱛᱟᱦᱚᱞᱮ ᱪᱟᱥᱵᱟᱥ ᱠᱚᱫᱚ ᱪᱮᱫᱞᱮᱠᱟ ᱠᱚᱨᱟᱣ ᱜᱮᱭᱟ ᱠᱚ ᱥᱮ ᱵᱟᱝ?
ᱦᱮᱸ ᱟᱞᱮ ᱴᱷᱮᱡ ᱫᱚ ᱱᱟᱦᱟᱜ ᱥᱤᱢ ᱢᱮᱱᱟᱜ ᱠᱚᱣᱟ ᱜᱟᱹᱭ ᱢᱮᱱᱟᱜ ᱠᱚᱣᱟ ᱱᱟᱦᱟᱜ ᱥᱩᱠᱨᱤ ᱫᱚ ᱱᱟᱦᱟᱜ ᱵᱟᱹᱱᱩᱜ ᱠᱚ ᱛᱟᱞᱮᱭᱟ ᱯᱟᱨᱣᱟ ᱠᱚᱦᱚᱸ ᱵᱟᱹᱱᱩᱜ ᱠᱚᱣᱟ ᱱᱟᱜ ᱟᱫᱚᱞᱤᱧ ᱩᱭᱦᱟᱹᱨᱮᱫ ᱠᱟᱱ ᱜᱮᱭᱟ ᱦᱟᱸᱜ ᱩᱱᱠᱩ ᱠᱚᱦᱱᱟᱜ ᱵᱟᱹᱭ ᱛᱮᱞᱤᱧ ᱟᱹᱥᱩᱞ ᱠᱚᱣᱟ ᱱᱟᱸᱜ ᱟᱨ ᱠᱟᱰᱟ ᱵᱤᱛᱠᱮᱞ ᱠᱚ ᱦᱚᱸ ᱵᱚᱞᱮ ᱱᱮᱛᱟᱨ ᱫᱚ ᱟᱹᱰᱤ ᱠᱚᱢ ᱠᱚ ᱧᱮᱞᱚᱜ ᱠᱟᱱᱟ ᱠᱤᱨᱤᱧ ᱛᱮᱦᱚᱸ ᱟᱹᱰᱤ ᱫᱟᱢ ᱚᱱᱟᱛᱮ ᱠᱟᱰᱟ ᱵᱤᱛᱠᱤᱞ ᱠᱚ ᱠᱚᱫᱚ ᱱᱟᱦᱟᱜ ᱵᱟᱹᱱᱩᱜ ᱠᱚᱣᱟ ᱱᱮᱛᱟᱨ ᱫᱚ ᱟᱞᱮᱥᱮᱫ ᱫᱚ
ᱦᱳᱭ ᱦᱮᱸᱛᱚ
ᱟᱨ ᱞᱤᱧ ᱢᱮᱱᱮᱫ ᱠᱟᱱ ᱛᱟᱦᱮᱱᱟ ᱚᱱᱛᱮ ᱚᱱᱟ ᱪᱟᱥᱵᱟᱥ ᱫᱚ ᱴᱨᱟᱠᱴᱚᱨ ᱛᱮᱯᱮ ᱥᱤ ᱜᱮᱭᱟ ᱥᱮ ᱱᱟᱦᱮᱞ ᱛᱮᱜᱮ?
ᱦᱮ ᱟᱫᱚ ᱟᱫᱷᱟᱱ ᱫᱚᱦᱟᱸᱜ ᱢᱟᱱᱮ ᱟᱠᱚᱭᱟᱜ ᱠᱟᱹᱣᱰᱤ ᱠᱚ ᱢᱮᱱᱟᱜ ᱠᱟᱫᱟ ᱩᱱᱠᱩ ᱫᱚ ᱦᱟᱸᱜ ᱠᱚ ᱴᱨᱟᱠᱴᱟᱨ ᱠᱚᱛᱮ ᱠᱚ ᱥᱤ ᱵᱟᱲᱟᱭ ᱜᱮᱭᱟ ᱟᱨ ᱡᱟᱦᱟᱸᱭ ᱠᱚ ᱚᱱᱠᱟ ᱠᱟᱹᱣᱰᱤ ᱠᱷᱮᱛ ᱢᱟᱱᱮ ᱵᱟᱹᱱᱩᱜ ᱟᱠᱟᱫᱟ ᱠᱟᱹᱣᱰᱤ ᱢᱩᱨᱟᱹᱭ ᱮᱱᱠᱷᱟᱱ ᱟᱫᱚ ᱠᱚ ᱱᱟᱦᱮᱞ ᱦᱟᱸᱜ ᱰᱟᱝᱨᱤ ᱱᱟᱦᱮᱞ ᱠᱟᱲᱟ ᱱᱟᱦᱮᱞ ᱚᱱᱠᱟ ᱢᱮᱱᱟᱜ ᱟᱠᱟᱫᱟ
ᱦᱮᱸ
ᱤᱱᱟᱹ ᱠᱚᱛᱮ ᱠᱚ ᱥᱤ ᱥᱤᱭᱮᱫᱼᱟ ᱢᱟᱱᱮ ᱚᱠᱚᱭ ᱪᱮᱫ ᱞᱮᱠᱟ ᱥᱩᱵᱤᱫᱷᱟ ᱵᱩᱡᱷᱟᱹᱣᱟᱭ ᱚᱱᱟ ᱚᱠᱚᱭ ᱚᱠᱟ ᱞᱮᱠᱟᱛᱮ ᱠᱟᱹᱣᱰᱤ ᱠᱚ ᱮᱢ ᱫᱟᱲᱮᱭᱟᱜᱼᱟ ᱱᱚᱝᱠᱟ᱾
ᱦᱮᱸ ᱦᱮᱸ᱾
ᱟᱨ ᱡᱚᱛᱚ ᱦᱚᱲ ᱛᱚ ᱥᱟᱚᱢᱟᱱ ᱫᱚ ᱦᱮᱸ᱾ ᱦᱮᱸ ᱢᱟ ᱞᱟᱹᱭ ᱵᱤᱱ᱾
ᱦᱚᱸ ᱞᱤᱧ ᱢᱮᱱᱮᱫ ᱠᱟᱱ ᱛᱟᱦᱮᱸᱫ ᱡᱮᱞᱮᱠᱟ ᱱᱤᱛᱚᱜ ᱚᱠᱛᱚ ᱨᱮ ᱢᱟᱱᱮ ᱟᱹᱰᱤ ᱜᱟᱱ ᱡᱟᱭᱜᱟ ᱨᱮᱜᱮ ᱰᱷᱤᱝᱠᱤ᱾ ᱦᱟᱹᱨ ᱥᱮ ᱩᱠᱦᱳᱲ ᱠᱚ ᱵᱟᱝ ᱧᱮᱞᱚᱜᱚᱜ ᱠᱟᱱᱟ ᱵᱚᱞᱮ ᱢᱤᱞ ᱠᱚᱛᱮ ᱠᱚ ᱦᱳᱲᱩ ᱠᱚ ᱟᱹᱜᱩᱭᱮᱫᱟ᱾ ᱚᱱᱛᱮ ᱪᱮᱫ ᱞᱮᱠᱟ ᱯᱮᱥᱮᱡ?
ᱱᱚᱛᱮ ᱦᱚᱸ ᱚᱱᱠᱟᱜ ᱜᱮ ᱢᱟᱱᱮ ᱵᱷᱟᱲᱟ ᱵᱩᱨᱩ ᱠᱚ ᱵᱷᱟᱞᱤ ᱞᱟᱹᱜᱤᱫ ᱛᱮᱫᱚ ᱦᱟᱸᱜ᱾ ᱤᱭᱟᱹ ᱠᱚᱫᱚ ᱢᱟᱱᱮ ᱤᱱᱟᱹ ᱠᱚ ᱢᱟᱨᱮ ᱥᱟᱯᱷᱟ ᱠᱚᱫᱚ ᱢᱮᱱ ᱟᱠᱟᱫᱟ᱾ ᱡᱟᱦᱟᱸᱱᱮᱛᱚᱜ ᱱᱮᱛᱚᱜ ᱦᱟᱸᱜ᱾
ᱦᱮᱸ᱾
ᱡᱟᱦᱱᱟᱜ ᱦᱚᱞᱚᱝ ᱦᱚᱞᱚᱝ ᱠᱚ ᱚᱱᱮ ᱞᱟᱹᱦᱩᱫ ᱞᱟᱹᱜᱤᱫ ᱫᱚ᱾ ᱚᱱ ᱡᱟᱦᱟᱸ ᱢᱮᱱᱛᱟᱨ ᱢᱮᱥᱤᱱ ᱠᱚ ᱤᱭᱟᱹ ᱠᱟᱜᱼᱟ ᱩᱰᱩᱠ ᱠᱟᱫᱟ ᱚᱱᱟ ᱛᱮᱜᱮ᱾ ᱵᱟᱠᱟᱜ ᱵᱚᱸᱜᱟ ᱵᱩᱨᱩ ᱵᱟᱠᱷᱨᱟ ᱛᱮᱫᱚ᱾ ᱢᱮᱱᱟᱜ ᱟᱠᱟᱫᱟ ᱤᱭᱟᱹ ᱠᱚᱫᱚ ᱥᱚᱨᱢ ᱡᱟᱢ ᱠᱚᱫᱚ᱾ ᱤᱱᱟᱹ ᱠᱚᱫᱚ ᱵᱟᱭ ᱦᱤᱲᱤᱧᱚᱜᱼᱟ ᱟᱨ ᱤᱱᱟᱹ ᱠᱚ ᱡᱩᱫᱤ ᱦᱤᱲᱤᱧ ᱤᱫᱤᱜᱼᱟ ᱛᱚ ᱛᱟᱦᱞᱮ᱾ ᱟᱵᱚ ᱡᱟᱦᱟᱸᱛᱤ ᱨᱮᱱᱦᱟᱜ ᱚᱱᱮ ᱡᱷᱚᱛᱚᱣᱟᱜ ᱵᱚᱱ ᱞᱮᱵᱮᱫ ᱛᱟᱞᱚᱢ ᱚᱴᱚ ᱠᱟᱜ ᱠᱟᱱ ᱞᱮᱠᱟ᱾
ᱦᱳᱭ ᱦᱳᱭ ᱦᱳᱭ᱾
ᱩᱱᱠᱩ ᱠᱚᱦᱚᱸ ᱠᱚ ᱟᱹᱲᱤᱥᱚᱜᱼᱟ ᱚᱱᱠᱟ ᱫᱚ ᱦᱮᱸ᱾
ᱴᱷᱤᱠ᱾
ᱟᱫᱚ ᱵᱤᱥᱤᱨ ᱵᱷᱟᱜᱽ ᱜᱮᱛᱚ ᱱᱮᱛᱟᱨ ᱫᱚ ᱢᱮᱥᱤᱱ ᱩᱰᱩᱠ ᱟᱠᱟᱱᱟ ᱮ ᱱᱟᱱᱦᱟ ᱨᱚᱠᱚᱢ ᱢᱮᱥᱤᱱ᱾ ᱚᱱᱮ ᱚᱱᱮ ᱪᱮᱫ? ᱠᱩᱞ ᱞᱟᱹᱭᱟ ᱚᱱᱮ ᱦᱩᱲᱩᱢ ᱞᱟᱹᱦᱩᱫ ᱛᱮᱦᱚᱸ ᱢᱮᱤᱥᱤᱱ ᱟᱨ ᱦᱚᱞᱚᱝ ᱮᱢ ᱞᱟᱹᱦᱩᱫ ᱛᱮᱦᱚᱸ ᱢᱤᱥᱤᱱ ᱟᱴᱟᱢ ᱞᱟᱹᱦᱩᱫ ᱛᱮᱦᱚᱸ ᱢᱮᱥᱤᱱ᱾
ᱦᱮᱸ᱾
ᱢᱟᱱᱮ ᱡᱟᱦᱟᱸ ᱰᱷᱤᱝᱠᱤ ᱩᱠᱦᱩᱲ ᱛᱟᱦᱮᱸ ᱠᱟᱱᱟ ᱚᱱᱟ ᱠᱚᱫᱚ ᱟᱹᱰᱤ ᱠᱚᱢ᱾ ᱥᱮᱱᱚᱼᱟ᱾ ᱢᱟᱱᱮ ᱞᱟᱦᱟᱛᱮ ᱞᱮᱠᱟ ᱡᱮᱢᱚᱱ ᱢᱟᱱᱮ ᱰᱷᱤᱝᱠᱤ ᱨᱮᱦᱟᱸᱜ ᱦᱚᱞᱚᱝ ᱠᱚ ᱞᱟᱦᱩᱫ ᱛᱟᱦᱮᱸᱫ᱾ ᱱᱮᱛᱟᱨ ᱛᱚ ᱟᱫᱚ ᱚᱱᱠᱟ ᱫᱚ ᱵᱟᱝ᱾ ᱢᱟᱱᱮ ᱱᱮᱛᱟᱨ ᱫᱚ ᱚᱱᱮ ᱟᱫᱣᱟ ᱦᱩᱲᱩ ᱦᱚᱸᱢ ᱤᱭᱟᱹ ᱨᱮᱠᱚ ᱞᱟᱦᱩᱫᱟ᱾ ᱢᱟᱱᱮ ᱢᱮᱥᱤᱱ ᱨᱮᱜᱮ ᱟᱨ ᱚᱱᱟ ᱦᱚᱞᱚᱝ ᱦᱚᱸ ᱢᱮᱥᱤᱱ ᱨᱮᱜᱮ᱾ ᱟᱯᱮ ᱥᱮᱫ ᱫᱚ ᱪᱮᱫᱞᱮᱠᱟ ᱦᱟᱸᱜ ᱛᱚ ᱟᱹᱞᱤᱧ ᱦᱚᱸ ᱵᱟᱹᱞᱤᱧ ᱵᱟᱲᱟᱭᱟ᱾
ᱟᱨ ᱪᱮᱫ ᱠᱚ? ᱚᱱᱠᱟ ᱢᱟᱱᱮ ᱦᱩᱭ ᱵᱟᱲᱟᱜ ᱜᱮᱭᱟ ᱢᱮᱞᱟ ᱠᱚ?
ᱦᱩᱸ ᱢᱮᱞᱟ ᱠᱚᱫᱚ ᱦᱟᱸᱜ ᱚᱱᱠᱟ ᱫᱚ᱾ ᱵᱟᱝ ᱦᱩᱭᱩᱜ ᱠᱟᱱᱟ ᱛᱚᱵᱮ ᱡᱟᱦᱟᱸᱱᱟᱜ ᱦᱚᱞᱟ ᱢᱟᱦᱫᱷᱮᱨ᱾ ᱵᱩᱨᱩ ᱵᱚᱸᱜᱟ ᱯᱟᱛᱟ ᱠᱚ ᱟᱸᱡᱚᱢ ᱵᱟᱲᱟ ᱠᱟᱜ ᱜᱮᱭᱟᱵᱤᱱ ᱥᱮ ᱵᱟᱝ? ᱢᱟᱱᱮ ᱠᱟᱱᱦᱟᱭ ᱥᱚᱨᱚ ᱯᱟᱦᱟᱲ᱾ ᱠᱟᱱᱦᱟᱹᱭ ᱥᱩᱨᱩ ᱵᱩᱨᱩ ᱵᱚᱸᱜᱟ ᱟᱸᱡᱚᱢ ᱵᱟᱲᱟ ᱟᱠᱟᱫ ᱜᱮᱭᱟ ᱵᱤᱱ᱾
ᱪᱟᱞᱟᱣ ᱠᱚᱫᱚ ᱵᱟᱝ ᱦᱩᱭ ᱵᱟᱲᱟ ᱟᱠᱟᱱᱟ ᱟᱸᱡᱚᱢ ᱫᱚ ᱟᱸᱡᱚᱢ ᱵᱟᱲᱟᱜ ᱜᱮ ᱢᱳᱵᱟᱭᱤᱞ ᱠᱚᱨᱮ ᱦᱸ᱾
ᱦᱳᱭ ᱛᱚ᱾ ᱤᱱᱟᱹ ᱠᱚᱫᱚ ᱱᱚᱜᱭ ᱠᱤᱪᱷᱩ ᱫᱤᱱ ᱞᱟᱦᱟᱜᱮ ᱚᱱᱮ ᱦᱩᱭ ᱯᱟᱨᱚᱢ ᱜᱚᱫ ᱮᱱᱟ᱾ ᱟᱫᱚ ᱦᱟᱸᱜ᱾ ᱱᱤᱛᱚᱜ ᱫᱚ ᱦᱟᱸᱜ ᱟᱞᱮ ᱥᱩᱨ ᱧᱚᱜ ᱨᱮᱜᱮ ᱦᱟᱸᱜ ᱟᱨ ᱢᱤᱫᱴᱟᱝ ᱢᱟᱱᱮ ᱢᱩᱪᱟᱹᱫ ᱢᱮᱱᱟᱜ ᱟᱠᱟᱫᱟ ᱢᱟᱱᱮ ᱦᱚᱯᱚᱱ ᱧᱚᱜ ᱜᱮᱭᱟ ᱵᱩᱨᱩ ᱫᱚ᱾ ᱟᱫᱚ ᱦᱟᱹᱛᱤ ᱵᱩᱨᱩ ᱠᱚ ᱢᱮᱛᱟᱜ ᱠᱟᱱᱟ ᱧᱩᱛᱩᱢ ᱫᱚ᱾
ᱟᱪᱪᱷᱟ
ᱦᱮᱸ ᱦᱟᱹᱛᱤ ᱵᱩᱨᱩ ᱤᱱᱟᱹᱜᱮ ᱦᱟᱸᱜ ᱢᱩᱪᱟᱹᱫ ᱫᱚ ᱦᱟᱸᱜ᱾ ᱤᱱᱟᱹᱜᱮ ᱦᱟᱸᱜ ᱢᱩᱪᱟᱹᱫ, ᱢᱟᱱᱮ ᱱᱤᱭᱟᱹ ᱥᱮᱨᱢᱟ ᱞᱮᱠᱟ ᱛᱮᱫᱚ ᱦᱟᱸᱜ। ᱤᱱᱟᱹ ᱯᱚᱨᱮ ᱦᱟᱸᱜ ᱟᱫᱚ ᱱᱟᱜ ᱥᱮᱴᱮᱨᱚᱜ ᱠᱟᱱᱟ ᱦᱟᱸᱜ ᱯᱟᱴᱟᱵᱤᱸᱫᱟᱹ ᱟᱸᱡᱚᱢ ᱵᱟᱲᱟ ᱠᱟᱜ ᱜᱮᱭᱟ ᱵᱤᱱ?
ᱯᱟᱴᱴᱟᱵᱤᱸᱫᱟᱹ ᱦᱚᱭ᱾
ᱦᱮᱸ ᱦᱟᱱᱮ ᱥᱤᱞᱫᱟᱹ ᱡᱟᱦᱟᱸ ᱥᱤᱞᱫᱟᱹ ᱯᱟᱴᱟᱵᱤᱸᱫᱟᱹ ᱠᱚ ᱢᱮᱛᱟᱜ ᱠᱟᱱ ᱫᱚ᱾ ᱦᱮᱸ ᱦᱮᱸ ᱮ ᱦᱮᱡ ᱵᱟᱲᱟ ᱠᱟᱱ ᱜᱮᱭᱟ ᱵᱤᱱ ᱥᱮ ᱵᱟᱝ?
ᱵᱟᱹᱞᱤᱧ ᱪᱟᱞᱟᱣ ᱵᱟᱲᱟ ᱠᱟᱱᱟ᱾
ᱚ ᱦᱮᱡ ᱜᱮᱟᱞᱟᱜ ᱵᱤᱱ ᱱᱚᱛᱮ ᱦᱚᱸ ᱫᱟᱬᱟ ᱫᱚ ᱫᱚᱨᱠᱟᱨ ᱠᱟᱱ ᱜᱮᱭᱟ, ᱮᱠᱷᱚᱱ ᱦᱮᱸ ᱢᱟᱹᱱᱢᱤ ᱡᱤ ᱛᱤᱱᱟᱹᱜ ᱫᱤᱱ ᱵᱚᱱ ᱛᱟᱦᱮᱱᱟ, ᱚᱱᱟ ᱵᱟᱵᱚᱱ ᱞᱟᱹᱭ ᱫᱟᱲᱮ ᱠᱮᱭᱟ ᱥᱮ᱾
ᱦᱮᱸ
ᱫᱟᱬᱟ ᱣᱟᱜᱜ ᱫᱚ ᱞᱟᱹᱠᱛᱤ ᱠᱟᱱ ᱜᱮᱭᱟ᱾
ᱴᱷᱤᱠ ᱴᱷᱤᱠ᱾
ᱟᱯᱮ ᱚᱱᱛᱮ ᱠᱚᱫᱚ ᱚᱝᱠᱟᱱᱟᱜ ᱡᱟᱦᱟᱱᱟᱜ ᱯᱟᱛᱟ ᱯᱚᱨᱚᱵᱽ ᱠᱚ ᱵᱟᱝ ᱦᱩᱭᱩᱜ ᱠᱟᱱᱟ? ᱦᱮᱞᱳ᱾
ᱚᱱᱛᱮ ᱠᱷᱚᱡ ᱜᱮ ᱱᱟᱦᱟᱜ ᱠᱟᱴᱟᱣ ᱛᱟᱞᱟᱝ ᱢᱮ ᱱᱟᱦᱟᱜ᱾
ᱟᱪᱪᱷᱟ, ᱞᱟᱹᱭᱮᱜ ᱟᱞᱤᱧ ᱯᱟᱛᱟ ᱯᱚᱨᱚᱵᱽ ᱠᱚ ᱵᱟᱝ ᱦᱩᱭᱩᱜ ᱠᱟᱱᱟ?
ᱦᱟᱞᱳ᱾